ᱟᱡᱚᱢ ᱧᱟᱢᱚᱜ ᱠᱟᱱᱟ᱾
ᱦᱳᱭ ᱧᱟᱢᱚᱜ ᱠᱟᱱᱟ᱾
ᱚ ᱦᱮᱸᱛᱚ
ᱪᱤᱠᱟᱹᱭ ᱮᱫᱟ᱾
ᱪᱤᱠᱠᱟ ᱦᱚᱸ ᱵᱟᱝ ᱜᱮᱭᱟ ᱱᱤᱭᱟᱹ ᱜᱷᱟᱹᱲᱤᱡ ᱫᱚ ᱫᱩᱲᱩᱵ ᱵᱟᱲᱟ ᱦᱩᱭᱟᱱᱟ
ᱫᱟᱠᱟ ᱠᱚ ᱡᱚᱢ ᱵᱟᱲᱟ ᱦᱩᱭᱱᱟ?
ᱫᱟᱠᱟ ᱠᱚᱫᱚ ᱟᱨᱣᱨᱤ ᱡᱚᱢ ᱵᱟᱲᱟ ᱦᱩᱭᱩᱜᱼᱟ᱾
ᱟᱯᱚᱨ ᱟᱨ ᱟᱹᱞᱤᱧ ᱦᱚᱸ ᱞᱤᱧ ᱫᱩᱲᱩᱵ ᱟᱠᱟᱱᱟ᱾
ᱚ ᱦᱮᱸᱛᱚ᱾
ᱛᱟᱦᱚᱞᱮ ᱟᱯᱮ ᱥᱮᱱ ᱛᱮᱫ ᱫᱟᱜ ᱠᱚ ᱡᱚᱨᱚ ᱵᱟᱲᱟ ᱠᱮᱫᱼᱟ ᱥᱮ ᱵᱟᱝ ᱜᱮ?
ᱫᱟᱜ ᱡᱟᱹᱲᱤ ᱟᱹᱣᱨᱤᱼᱟ᱾ ᱵᱟᱠᱷᱟᱡ ᱫᱚ ᱟᱥᱟᱲ ᱟᱥᱟᱲ ᱵᱚᱸᱜᱟ ᱠᱷᱚᱱ ᱞᱮ ᱫᱩᱲᱩᱵᱼᱟ ᱥᱮᱨᱟᱵᱚᱱ ᱵᱚᱸᱜᱟ ᱱᱚᱜ ᱚᱚᱭ ᱛᱚ ᱛᱤᱦᱤᱧ ᱡᱟᱹᱱᱤᱡ ᱯᱩᱭᱞᱩ ᱫᱟᱜ ᱜᱮ ᱵᱟᱝᱟ ᱪᱮᱠᱟᱛᱮ ᱱᱮᱥ ᱡᱚᱜ ᱟᱠᱟᱠᱟᱞ ᱪᱚ ᱟᱞᱮᱥᱮᱫ ᱫᱚ ᱪᱮᱠᱟ ᱪᱚ
ᱚ ᱟᱞᱮ ᱥᱮᱱ ᱢᱟ ᱱᱚᱜᱼᱚᱭ ᱫᱚᱢᱮ ᱜᱮ ᱡᱟᱹᱯᱩᱫ ᱮ ᱮ ᱱᱤᱭᱟᱹ ᱠᱚᱴ ᱥᱟᱯᱛᱟ ᱫᱤᱱ ᱢᱟ ᱵᱟᱨ ᱥᱚᱯᱛᱟᱟᱦ ᱫᱷᱩᱨᱭ ᱦᱩᱭᱱᱟ ᱫᱤᱱᱟᱹᱢ ᱜᱮ ᱫᱟᱜ ᱟᱠᱟ ᱜᱮ ᱢᱮᱱᱟᱜ ᱟᱠᱟᱜᱼᱟ᱾
ᱦᱳᱭ ᱦᱩᱲᱩ ᱠᱚᱯᱮ ᱨᱚᱦᱚᱭ ᱯᱮ ᱟᱨᱟᱢᱵᱚ ᱠᱮᱫᱼᱟ᱾
ᱦᱮᱸ ᱟᱞᱮ ᱫᱚ ᱦᱩᱲᱩ ᱨᱚᱦᱚᱭ ᱫᱚᱞᱮ ᱟᱨᱟᱢᱵᱚ ᱜᱚᱫ ᱟᱠᱟᱜᱼᱟ ᱚᱨᱫᱷᱮᱠ ᱫᱚᱠᱚ ᱪᱟᱵᱟᱭᱮᱫᱼᱟ᱾ ᱟᱫᱚᱢ ᱫᱚ ᱛᱚ ᱟᱞᱮ ᱥᱮᱱ ᱫᱚ ᱦᱟᱱᱮ ᱢᱟᱲᱟᱝ ᱠᱷᱚᱱ ᱜᱮᱛᱚ ᱫᱟᱜ ᱠᱟᱱᱟ᱾ ᱟᱞᱮ ᱦᱚᱸ ᱨᱚᱦᱚᱭ ᱫᱚ ᱞᱟᱦᱟ ᱠᱷᱚᱱ ᱜᱮ ᱟᱨᱟᱢᱵᱚ ᱜᱚᱫ ᱟᱠᱟᱱᱟ᱾ ᱟᱯᱮ ᱥᱮᱫ ᱫᱚ ᱛᱟᱦᱞᱮ ᱯᱮ ᱨᱚᱦᱚᱭᱮᱫ ᱟ ᱥᱮ ᱵᱟᱝᱜᱮ?
ᱟᱹᱣᱨᱤᱻ
ᱚᱻ
ᱟᱯᱮ ᱫᱚ ᱠᱮᱱᱮᱞ ᱫᱟᱜ ᱛᱮ ᱥᱮ ᱥᱮᱨᱢᱟ ᱫᱟᱨᱮ ᱫᱟᱜ ᱫᱟᱜ ᱛᱮᱜᱮᱯᱮ ᱪᱟᱥ ᱛᱟᱦᱮᱱᱟ᱾
ᱢᱟᱱᱮ ᱥᱮᱨᱢᱟ ᱡᱟᱸᱲᱤ ᱫᱟᱜ ᱫᱟᱜ ᱛᱮᱦᱚᱸ ᱪᱟᱥ ᱦᱩᱭᱩᱜᱼᱟ ᱟᱨ ᱠᱮᱱᱮᱞ ᱫᱟᱜ ᱠᱚᱛᱮ ᱦᱚᱸ ᱦᱩᱭᱩᱜ ᱜᱮᱭᱟ᱾ᱟᱞᱮ ᱫᱚ ᱚᱱᱠᱟ ᱠᱮᱱᱮᱞ ᱠᱚ ᱥᱮ ᱥᱮᱞᱳ ᱢᱤᱱᱤ ᱚᱱᱟ ᱠᱚᱦᱚᱸ ᱢᱮᱱᱟᱜ ᱫᱚ ᱢᱮᱱᱟᱜ ᱠᱟᱜ ᱜᱮᱭᱟ᱾ ᱫᱷᱚᱨᱚᱱ ᱫᱤᱱ ᱫᱚ ᱚᱱᱟᱛᱮᱜᱮ ᱪᱟᱥ ᱦᱩᱭᱩᱜᱼᱟ, ᱱᱤᱛᱚᱜ ᱡᱟᱹᱯᱩᱫ ᱫᱤᱱ ᱫᱚ ᱡᱮᱦᱮᱛᱩ ᱥᱮᱨᱢᱟ ᱡᱟᱹᱲᱤ ᱠᱷᱟᱡ ᱛᱟᱦᱚᱞᱮ ᱚᱱᱟ ᱛᱮᱜᱮ ᱪᱟᱥ ᱫᱚ ᱦᱩᱭᱩᱜ ᱜᱮᱭᱟ᱾ ᱱᱤᱛᱚᱜ ᱫᱚ ᱟᱯᱮᱥᱮᱱ ᱫᱚ ᱚᱠᱟᱞᱮ ᱞᱮᱠᱟ ᱦᱩᱭᱩᱜᱼᱟ?
ᱟᱞᱮ ᱥᱮᱫ ᱫᱚ ᱢᱤᱫ ᱫᱚᱢ ᱜᱮ ᱦᱩᱭᱩᱜ-ᱟ ᱥᱮᱨᱢᱟ ᱡᱟᱹᱲᱤ ᱫᱟᱜ ᱛᱮᱜᱤ᱾ ᱚᱱᱟ ᱛᱮᱜᱮ ᱫᱟᱜ ᱠᱮᱫ ᱠᱷᱟᱱ ᱵᱷᱟᱹᱞᱤ᱾ ᱵᱟᱠᱷᱟᱡ ᱫᱚ
ᱚ ᱦᱮᱸ ᱛᱚ ᱛᱟᱦᱚᱞᱮ ᱟᱯᱮ ᱥᱮᱫ ᱫᱷᱚᱨᱚᱢ ᱫᱤᱱ ᱫᱚ ᱵᱟᱝᱠᱚ ᱪᱟᱥ?
ᱵᱟ ᱵᱟ ᱟᱞᱮᱥᱮᱫ ᱫᱚ ᱢᱤᱫ ᱫᱚᱢ ᱠᱚ ᱪᱟᱥᱟ᱾ ᱟᱯᱮᱥᱮᱫ ᱫᱚ ᱦᱚᱭᱛᱚ ᱵᱟᱨᱚ ᱢᱟᱥ ᱪᱟᱥᱟ ᱫᱚ ᱢᱟᱱᱮ ᱚᱱᱮ ᱦᱩᱲᱩ ᱵᱚᱞᱛᱮ ᱫᱚ ᱦᱩᱲᱩ ᱵᱚᱞᱛᱮ ᱫᱚ ᱵᱟᱝ ᱮᱴᱟᱜ ᱡᱤᱱᱤᱥ ᱢᱟᱱᱮ ᱥᱟᱠᱥᱚᱵᱽᱡᱤ ᱠᱚ ᱟᱨᱚ
ᱡᱮᱢᱚᱱ ᱟᱞᱮ ᱥᱮᱫ ᱫᱚ ᱫᱷᱚᱨᱚᱱ ᱫᱤᱱ ᱫᱚ ᱦᱟᱱᱮ ᱵᱟᱫᱟᱢ ᱠᱚ ᱪᱟᱥᱟ ᱛᱩᱨᱢᱩᱡᱽ ᱠᱚ ᱪᱟᱥᱟ᱾ ᱥᱟᱶᱛᱮ ᱟᱹᱞᱩ ᱠᱚᱠᱚ ᱪᱟᱥᱟ ᱟᱨᱚ ᱟᱱᱟᱡᱽ ᱯᱟᱹᱛᱤ ᱢᱟ ᱢᱮᱱᱟᱜ ᱟᱠᱟᱫ ᱜᱮ᱾
ᱦᱮᱸ ᱚᱱᱟ ᱠᱚ ᱢᱚ ᱛᱚ ᱢᱮᱱᱟᱜ ᱜᱮ᱾
ᱢᱮᱫ ᱦᱮᱸ ᱛᱚ ᱛᱟᱦᱞᱮ ᱟᱯᱮᱥᱮᱱ ᱫᱚ ᱫᱷᱚᱨᱚᱱ ᱫᱤᱱ ᱫᱚ ᱚᱱᱠᱟ ᱫᱚ ᱪᱮᱫ ᱪᱟᱥ ᱠᱚ ᱦᱩᱭᱩᱜ ᱜᱮᱭᱟ?
ᱫᱷᱚᱨᱚᱢ ᱫᱤᱱ ᱫᱚ ᱚᱱᱠᱟ ᱫᱚ ᱵᱮᱥᱤ ᱟᱞᱮ ᱫᱷᱚᱨᱚᱢ ᱫᱤᱱ ᱫᱚ ᱵᱟᱞᱮ ᱪᱟᱥᱟ ᱟᱹᱰᱤ ᱥᱤᱛᱩᱝᱼᱟ? ᱢᱟᱱᱮ
ᱦᱮᱸ ᱛᱚ ᱛᱟᱦᱚᱞᱮ ᱟᱯᱮ ᱫᱚ ᱚᱱᱠᱟ ᱚᱱᱠᱟ ᱵᱤᱨ ᱫᱤᱥᱚᱢ ᱵᱤᱨ ᱡᱟᱭᱜᱟ ᱠᱟᱱ ᱛᱟᱯᱮ ᱯᱮᱭᱟ ᱪᱮ ᱚᱱᱠᱟ
ᱦᱳᱭ ᱟᱞᱮ ᱥᱩᱨ ᱥᱩᱯᱩᱨ ᱥᱩᱨ ᱨᱮᱜᱮ ᱵᱩᱨᱩ ᱢᱮᱱᱟᱜᱼᱟ᱾
ᱚ ᱟᱯᱮ ᱫᱚ ᱛᱟᱦᱚᱞᱮ ᱵᱩᱨᱩ ᱫᱤᱥᱚᱢ ᱛᱟᱦᱞᱮ ᱟᱯᱮ ᱵᱩᱨᱩ ᱠᱚᱨᱮ ᱫᱚ ᱚᱱᱠᱟ ᱪᱮᱫ ᱞᱮᱠᱟ ᱪᱮᱫ ᱫᱟᱨᱮ ᱠᱚ ᱢᱮᱱᱟᱜ ᱟᱠᱟᱫᱟ? ᱟᱞᱮ ᱥᱮᱫ ᱢᱟ ᱵᱤᱞᱟᱹᱛ ᱜᱮᱭᱟ ᱛᱚ ᱟᱞᱮ ᱥᱮᱫ ᱫᱚ ᱚᱱᱠᱟ ᱫᱟᱨᱮ ᱠᱚᱫᱚ ᱵᱟᱹᱱᱩᱜ ᱟᱠᱟ ᱚᱱᱠᱟ ᱟᱞᱮ ᱥᱮᱱ ᱫᱚ ᱚᱱᱠᱟ ᱵᱟᱜᱟᱱ ᱫᱟᱨᱮ ᱡᱮᱢᱚᱱ ᱟᱠᱟᱥᱯᱟᱱᱤ᱾ ᱥᱮᱜᱩᱱ ᱯᱚᱴᱟᱥ ᱚᱱᱟ ᱵᱟᱜᱟᱱ ᱫᱟᱨᱮ ᱠᱚᱜᱮ ᱢᱮᱱᱟᱜᱼᱟ᱾ ᱟᱯᱮ ᱥᱮᱱ ᱫᱚ ᱪᱮᱫ ᱫᱟᱨᱮ? ᱫᱚᱢᱮ ᱛᱟᱦᱚᱞᱮ ᱢᱮᱱᱟᱜ ᱟᱠᱟᱫᱟ ᱵᱩᱨᱩ ᱢᱟ ᱢᱮᱱᱟᱜ ᱟᱠᱟᱫ ᱜᱮ᱾
ᱟᱠᱟᱥᱢᱩᱱᱤ ᱢᱟᱛᱚ ᱢᱮᱱᱟᱜ ᱜᱮ ᱟᱠᱟᱥᱢᱩᱱᱤ ᱥᱟᱨᱡᱚᱢ ᱟᱨᱚ ᱪᱮᱫ? ᱯᱳᱦᱟᱴ ᱯᱳᱦᱟᱴ ᱢᱟᱱᱮ ᱩᱱᱟᱹᱜ ᱫᱚ ᱟᱹᱞᱤᱧ ᱫᱚ ᱵᱩᱨᱩ ᱠᱚ ᱵᱟᱟᱹᱞᱤᱧ ᱪᱟᱞᱟᱣᱟ ᱪᱮᱫ ᱞᱤᱧ ᱵᱩᱡᱟ? ᱱᱮ ᱦᱚᱲ ᱫᱚ ᱚᱱᱟ ᱫᱚ ᱜᱚᱜᱚ ᱛᱟᱠᱚ ᱠᱚ ᱵᱷᱟᱹᱜᱤ ᱠᱚ ᱵᱟᱲᱟᱭᱟ᱾
ᱦᱮᱸᱛᱚ
ᱟᱞᱮᱥᱮᱱ ᱫᱚ ᱵᱟᱠᱟᱡ ᱚᱱᱟ ᱥᱟᱨᱡᱚᱢ ᱵᱤᱨ ᱠᱚᱢᱟ ᱵᱟᱹᱱᱩᱜ ᱠᱟᱜ ᱜᱮᱭᱟ᱾ ᱟᱞᱮᱥᱮᱱ ᱫᱚ ᱮᱠᱷᱟᱱ ᱨᱚᱦᱚᱭ ᱵᱤᱨ ᱜᱮ᱾ ᱡᱟᱦᱟᱸ ᱢᱟᱱᱮ ᱵᱟᱠ ᱜᱟᱱ ᱠᱟᱜ ᱠᱚ ᱡᱮᱢᱚᱱ ᱤᱱᱟᱹ ᱠᱚᱜᱮ ᱢᱮᱱᱟᱜ ᱟᱠᱟᱜ-ᱟ᱾
ᱦᱮᱸ ᱛᱚ ᱛᱟᱦᱚᱞᱮ ᱟᱯᱮᱥᱮᱱ ᱫᱚ ᱥᱟᱠᱨᱟᱛ ᱯᱚᱨᱚᱵᱽ ᱫᱚ ᱚᱠᱟᱞᱮ ᱞᱮᱠᱟ ᱠᱚ ᱢᱟᱱᱟᱣ ᱵᱟᱛᱟᱣᱟ?
ᱵᱷᱟᱹᱜᱮ ᱜᱮ ᱠᱚ ᱢᱟᱱᱟᱣᱟ ᱥᱟᱠᱨᱟᱛ ᱯᱚᱨᱚᱵᱽ ᱠᱚᱫᱚ᱾
ᱚ ᱦᱮᱸᱛᱚ ᱟᱞᱮ ᱥᱮᱱ ᱡᱮᱢᱚᱱ ᱥᱟᱠᱨᱟᱛ ᱯᱚᱨᱚᱵ ᱚᱠᱛᱚ ᱜᱮ ᱟᱞᱮ ᱥᱮᱱ ᱫᱚ ᱥᱚᱨᱦᱟᱭ ᱯᱚᱨᱚᱵᱽ ᱠᱚ ᱢᱟᱱᱟᱣᱟᱼᱟ᱾ ᱢᱟᱱᱮ ᱥᱟᱠᱨᱟᱛ ᱵᱚᱸᱜᱟ ᱨᱮᱜᱮ ᱥᱚᱨᱦᱟᱭ ᱢᱤᱫ ᱥᱟᱶ ᱛᱮ ᱦᱩᱭᱩᱜᱼᱟ, ᱟᱯᱮᱥᱮᱱ ᱫᱚ ᱚᱠᱟ ᱞᱮᱠᱟ ᱥᱟᱠᱨᱟᱛ ᱟᱨ ᱥᱚᱨᱦᱟᱭ ᱫᱚ ᱵᱷᱮᱜᱟᱨ ᱵᱷᱮᱜᱟᱨ ᱦᱩᱭᱩᱜᱼᱟ? ᱪᱮ ᱢᱤᱫ ᱥᱟᱶ ᱛᱮᱜᱮ ᱦᱩᱭᱩᱜᱼᱟ? ᱚᱻ
ᱢᱤᱫ ᱥᱟᱶᱛᱮ ᱫᱚ ᱵᱟᱝ
ᱟᱨ ᱛᱟᱦᱚᱞᱮ ᱥᱟᱠᱨᱟᱛ ᱨᱮᱫᱚ ᱢᱟᱱᱮ ᱥᱩᱫᱷᱩ ᱥᱟᱠᱨᱟᱛ ᱜᱮ ᱦᱩᱭᱩᱜ ᱛᱟᱯᱮᱭᱟ? ᱥᱚᱨᱦᱟᱭ ᱫᱚ ᱦᱟᱱᱮ ᱥᱚᱨᱦᱟᱭ ᱵᱚᱸᱜᱟ ᱯᱮ ᱥᱚᱨᱦᱟᱭᱚᱜᱼᱟ
ᱦᱮᱸ ᱥᱚᱨᱦᱟᱭ ᱵᱚᱸᱜᱟ ᱜᱮ᱾
ᱚ ᱦᱮᱸ ᱥᱟᱠᱨᱟᱛ ᱢᱟ ᱯᱩᱥ ᱵᱚᱸᱜᱟ ᱦᱩᱭᱩᱜ ᱠᱟᱱᱟ᱾ ᱟᱫ ᱛᱚ ᱛᱟᱦᱚᱞᱮ ᱥᱚᱨᱦᱟᱭ ᱫᱚ ᱥᱚᱨᱦᱟᱭ ᱵᱚᱸᱜᱟ ᱯᱮ ᱥᱚᱨᱦᱟᱭ ᱚᱜᱼᱟ
ᱵᱟᱝ ᱵᱟᱝ ᱯᱩᱥ ᱵᱚᱸᱜᱟ ᱨᱮᱜᱮ
ᱯᱩᱸᱥ ᱵᱚᱸᱜᱟ ᱨᱮᱜᱮ
ᱦᱮᱸ ᱟᱫᱚ ᱮᱛᱚᱢ ᱛᱟᱭᱚᱢ ᱢᱟᱱᱮ ᱢᱤᱫ ᱵᱟᱨ ᱫᱤᱱ ᱦᱚᱭᱛᱚ ᱞᱟᱦᱟ ᱛᱟᱭᱚᱢᱚᱜᱼᱟ᱾
ᱚ ᱦᱮᱸ ᱛᱚ ᱛᱟᱦᱚᱞᱮ ᱪᱮᱫ ᱠᱟ ᱮᱱᱮᱡ ᱥᱮᱨᱮᱧ ᱠᱚ ᱪᱮᱫ ᱞᱮᱠᱟ ᱥᱟᱹᱛ ᱥᱟᱯᱲᱟᱣ? ᱠᱚ ᱦᱩᱭᱩᱜ ᱜᱮᱭᱟ ᱥᱚᱨᱦᱟᱭ ᱯᱚᱨᱚᱵᱽ ᱨᱮ
ᱦᱮᱸ ᱡᱚᱛᱚᱜ ᱜᱮ ᱤᱭᱟᱹ ᱰᱮᱸᱜᱟ ᱵᱟᱲᱟ ᱠᱟᱛᱮᱫ ᱥᱮ ᱜᱚᱜᱚ ᱛᱟᱠᱚ ᱫᱚ ᱥᱟᱹᱲᱤ ᱵᱟᱸᱫᱮ ᱠᱟᱛᱮᱫ ᱟᱨ ᱵᱟᱵᱟ ᱛᱟᱠᱚ ᱫᱚ ᱰᱮᱸᱜᱟ ᱵᱟᱷᱟᱲᱟ ᱠᱟᱛᱮᱫ᱾ ᱦᱟᱞᱟᱝ ᱢᱮ ᱢᱟᱱᱮ ᱩᱱᱟᱹᱜ ᱫᱤᱱ ᱫᱚ ᱯᱷᱩᱞ ᱯᱮᱱᱴ ᱠᱚ ᱤᱭᱟᱹ ᱠᱚᱫᱚ ᱵᱟᱝ ᱪᱟᱞᱩᱜᱼᱟ
ᱟᱞᱮ ᱥᱮᱫ ᱫᱚ ᱡᱮᱢᱚᱱ ᱥᱚᱨᱦᱟᱭ ᱯᱚᱨᱚᱵᱽ ᱫᱚ ᱢᱚᱬᱮ ᱢᱟᱦᱟ ᱠᱚ ᱢᱟᱱᱟᱣᱮᱫᱼᱟ ᱢᱮᱱ ᱟᱠᱚ ᱫᱚ ᱥᱚᱨᱦᱟᱭ ᱯᱚᱨᱚᱵᱽ ᱫᱚ ᱦᱟᱹᱛᱤ ᱞᱮᱠᱟᱱ ᱯᱚᱨᱚᱵᱽ ᱠᱟᱱᱟ ᱢᱚᱬᱮ ᱥᱤᱧ ᱢᱚᱬᱮ ᱧᱤᱫᱟᱹ ᱠᱚ ᱮᱱᱮᱡᱼᱟ ᱮᱱᱮᱡ ᱥᱮᱨᱮᱧᱼᱟ᱾ ᱛᱟᱦᱚᱞᱮ ᱟᱞᱮ ᱥᱮᱱ ᱫᱚ ᱚᱱᱟ ᱦᱤᱥᱟᱹᱵ ᱛᱮ ᱢᱟᱱᱮ ᱥᱮᱫᱟᱭ ᱠᱷᱚᱱ ᱜᱮ ᱢᱚᱬᱮ ᱢᱟᱦᱟ ᱜᱮᱠᱚ ᱢᱟᱱᱟᱣ ᱟᱹᱜᱩ ᱠᱟᱜᱼᱟ᱾ ᱛᱚ ᱱᱤᱛᱚᱜ ᱦᱚᱸ ᱢᱚᱬᱮ ᱢᱟᱦᱟ ᱜᱮᱠᱚ ᱢᱟᱱᱟᱣᱟ᱾ ᱟᱫᱚ ᱟᱞᱮ ᱥᱮᱱ ᱫᱚ ᱡᱟᱦᱟᱸ ᱠᱚ ᱢᱮᱛᱟᱜ ᱠᱟᱱᱟ ᱰᱟᱝᱨᱤ ᱠᱷᱩᱱᱴᱟᱹᱣ ᱚᱱᱟ ᱫᱚ ᱟᱞᱮ ᱥᱮᱱ ᱫᱚ ᱵᱟᱲᱛᱤ ᱵᱟᱨ ᱡᱚ ᱦᱩᱭᱩᱜᱼᱟ ᱢᱟᱱᱮ ᱵᱟᱨ ᱫᱤᱱ ᱦᱩᱭᱩᱜᱼᱟ᱾ ᱟᱯᱮ ᱥᱮᱱ ᱫᱚ ᱚᱠᱟ ᱞᱮᱠᱟ ᱦᱩᱭᱩᱜᱼᱟ? ᱟᱞᱮ ᱥᱮᱱ ᱫᱚ ᱚ ᱟᱞᱮ ᱥᱮᱱ ᱫᱚ ᱡᱮᱢᱚᱱ ᱢᱤᱫ ᱫᱤᱱ ᱫᱚ ᱠᱩᱞᱦᱤ ᱨᱮ ᱦᱩᱭᱩᱜᱼᱟ ᱢᱮᱱ ᱫᱚ ᱠᱩᱞᱦᱤ ᱨᱮᱠᱚ ᱠᱷᱩᱱᱴᱟᱹᱣ ᱠᱚᱣᱟ ᱢᱮᱱ ᱫᱚ ᱩᱱ ᱦᱤᱞᱳᱜ ᱫᱚ ᱠᱩᱞ ᱛᱷᱮ ᱟᱲᱜᱳ ᱨᱟᱠᱟᱵ ᱮᱱᱮᱡ ᱥᱮᱨᱮᱧ ᱟᱠᱚ ᱟᱨ ᱫᱚᱥᱟᱨ ᱦᱤᱞᱳᱜ ᱫᱚ ᱢᱮᱱ ᱫᱚ ᱢᱩᱪᱟᱹᱫ ᱢᱟᱦᱟ ᱩᱱ ᱦᱤᱞᱳᱜ ᱫᱚ ᱜᱚᱰᱟ ᱨᱮᱠᱚ ᱠᱷᱩᱱᱴᱟᱹᱣ ᱠᱚᱣᱟ ᱢᱮᱱ ᱫᱚ ᱩᱱ ᱦᱤᱞᱳᱜ ᱫᱚ ᱜᱚᱰᱟ ᱨᱮ ᱮᱱᱮᱡ ᱥᱮᱨᱮᱧ ᱦᱩᱭᱩᱜᱼᱟ᱾ ᱟᱯᱮ ᱥᱮᱱ ᱫᱚ ᱛᱟᱦᱚᱞᱮ ᱢᱤᱫ ᱫᱤᱱ ᱜᱮᱠᱚ ᱠᱷᱩᱱᱴᱟᱹᱣ ᱠᱚᱣᱟ? ᱚ ᱦᱮᱸ᱾
ᱦᱮᱸᱜ ᱵᱟᱦᱟ ᱯᱚᱨᱚᱵᱽ ᱫᱚ ᱪᱮᱫ ᱞᱮᱠᱟ ᱯᱮ ᱢᱟᱱᱟᱣ ᱜᱮᱭᱟ ᱟᱯᱮ ᱫᱚ? ᱥᱮ ᱢᱟᱜᱼᱢᱚᱬᱮ ᱠᱚ ᱦᱩᱭᱩᱜ ᱜᱮᱭᱟ?
ᱢᱟᱜ ᱢᱚᱬᱮ ᱢᱚᱛᱚ ᱳᱭ ᱢᱚᱱᱮ ᱢᱚᱬᱮ ᱵᱚᱪᱷᱚᱨ ᱯᱚᱨ ᱯᱚᱨ ᱦᱩᱭᱩᱜ ᱢᱟᱱᱮ ᱱᱮᱥ ᱫᱚ ᱵᱟᱝ ᱠᱟᱱ ᱛᱟᱞᱮᱭᱟ᱾ ᱢᱟᱱᱮ ᱜᱷᱚᱨᱮ ᱵᱚᱪᱷᱚᱨ ᱦᱟᱸᱜ ᱠᱟᱱ ᱛᱟᱞᱮᱭᱟ ᱢᱟᱜᱼᱢᱚᱬᱮ᱾ ᱮᱱᱟᱹ ᱦᱤᱞᱳᱜ ᱫᱚ ᱡᱤᱞ ᱡᱤᱞ ᱠᱚ ᱟᱹᱰᱤ ᱦᱟᱱᱟ ᱱᱤᱭᱟᱹ᱾
ᱦᱮᱸ ᱛᱚ ᱛᱟᱦᱚᱞᱮ ᱵᱟᱦᱟ ᱯᱚᱨᱚᱵᱽ ᱫᱚ ᱛᱤᱱ ᱫᱤᱱ ᱯᱮ ᱢᱟᱱᱟᱣᱟ ᱟᱞᱮ ᱥᱮᱱ ᱫᱚ ᱡᱮᱢᱚᱱ ᱵᱟᱦᱟ ᱯᱚᱨᱚᱵᱽ ᱦᱚᱸ ᱵᱟᱦᱟ ᱯᱚᱨᱚᱵᱽ ᱫᱚ ᱯᱮ ᱫᱤᱱ ᱢᱟᱱᱟᱣᱼᱟ᱾ ᱟᱞᱮ ᱫᱚ ᱡᱮᱢᱚᱱ ᱪᱟᱹᱛ ᱵᱚᱸᱜᱟ ᱨᱮ᱾ ᱦᱳᱭ ᱩᱢ ᱢᱟᱦᱟ ᱥᱟᱹᱨᱫᱤ ᱢᱟᱦᱟ ᱡᱟᱞᱮ ᱢᱟᱦᱟ ᱟᱞᱮ ᱥᱮᱱ ᱫᱚ ᱚᱱᱠᱟ ᱠᱚ ᱢᱟᱱᱟᱣᱟ ᱟᱞᱮ ᱫᱚ ᱟᱨ ᱡᱮᱢᱚᱱ ᱚᱠᱚᱭ ᱫᱚ ᱯᱷᱟᱹᱜᱩᱱ ᱵᱚᱸᱜᱟ ᱨᱮᱜᱮ ᱮ ᱵᱟᱦᱟ ᱯᱚᱨᱚᱵᱽ ᱠᱚ ᱢᱟᱱᱟᱣᱟ ᱟᱯᱮ ᱫᱚ ᱛᱟᱦᱚᱞᱮ ᱛᱤᱥ ᱯᱮ ᱵᱟᱦᱟᱜᱼᱟ ᱪᱟᱹᱛ ᱵᱚᱸᱜᱟ ᱯᱮ ᱵᱟᱦᱟᱜᱼᱟ ᱥᱮ ᱪᱟᱹᱛ ᱵᱚᱸᱜᱟ ᱨᱮᱱᱟᱜ ᱟᱨᱦᱚᱸ ᱚᱨᱫᱷᱮᱠ ᱫᱚ ᱢᱮᱱᱟᱜ ᱠᱚᱣᱟ ᱪᱟᱹᱛ ᱵᱚᱸᱜᱟ ᱨᱮᱱᱟᱜ ᱯᱩᱨᱱᱤᱢᱟ ᱞᱟᱦᱟ ᱠᱚ ᱵᱟᱦᱟᱜᱼᱟ᱾ ᱚᱠᱚᱭ ᱫᱚ ᱯᱩᱨᱱᱤᱢᱟ ᱛᱟᱭᱚᱢ ᱠᱚ ᱵᱟᱦᱟᱜᱼᱟ᱾ ᱛᱟᱦᱚᱞᱮ ᱟᱯᱮ ᱫᱚ ᱚᱠᱟ ᱞᱮᱠᱟ ᱢᱟᱱᱮ ᱚᱠᱟ ᱞᱮᱠᱟᱱ ᱫᱤᱱ ᱨᱮᱯᱮ ᱵᱟᱦᱟᱜᱼᱟ?
ᱯᱷᱟᱹᱜᱩᱱ ᱞᱟᱥ ᱥᱮᱫ᱾
ᱚᱻ ᱦᱮᱸ ᱛᱚ ᱛᱟᱦᱚᱞᱮ ᱟᱯᱮ ᱫᱚ ᱪᱟᱹᱛ ᱵᱚᱸᱜᱟ ᱫᱚ ᱵᱟᱝ ᱯᱮ ᱵᱟᱦᱟᱜ ᱜᱮᱭᱟ ᱵᱟᱝ? ᱚ ᱦᱮᱸ ᱛᱚ᱾
ᱟᱞᱮ ᱦᱚ ᱯᱟᱛᱟ ᱦᱩᱭᱩᱜ ᱛᱟᱸᱦᱮᱱᱟ ᱚᱸᱰᱮ ᱟᱹᱰᱤ ᱞᱟᱹᱴᱩ ᱯᱟᱛᱟ ᱦᱩᱭᱩᱜᱼᱟ ᱢᱟᱱᱮ ᱯᱷᱟᱹᱜᱩᱱ ᱵᱚᱸᱜᱟ ᱨᱮ᱾ ᱥᱤᱜ ᱥᱤᱵᱚᱨᱚᱛᱨᱤ ᱥᱤᱵᱚᱨᱚᱛᱨᱤ᱾
ᱚᱻ ᱦᱮᱸ ᱛᱚ ᱟᱯᱮ ᱥᱮᱱ ᱫᱚ ᱛᱟᱦᱚᱞᱮ ᱚᱱᱠᱟ ᱯᱟᱛᱟ ᱦᱩᱭᱩᱜᱼᱟ ᱟᱞᱮ ᱥᱮᱱ ᱫᱚ ᱡᱮᱢᱚᱱ ᱚᱱᱟ ᱠᱚᱨᱮ ᱫᱚ ᱯᱟᱛᱟ ᱫᱚ ᱩᱱᱟᱹᱜ ᱫᱚ ᱵᱟᱭ ᱦᱩᱭᱩᱜᱼᱟ᱾ ᱪᱟᱹᱛ ᱵᱚᱸᱜᱟ ᱫᱚ ᱟᱞᱮ ᱥᱩᱨ ᱠᱚᱨᱮᱱ ᱫᱚ ᱥᱟᱺᱜᱤᱧ ᱥᱟᱺᱜᱤᱧ ᱠᱚᱨᱮ ᱫᱚ ᱦᱩᱭᱩᱜ ᱜᱮᱭᱟ ᱟᱸᱡᱚᱢ ᱵᱟᱲᱟ ᱟᱠᱟᱫ ᱤᱧ ᱟᱸᱡᱚᱢ ᱵᱟᱲᱟ ᱫᱚ ᱦᱩᱭᱩᱜᱼᱟ ᱢᱮᱱ ᱛᱮ᱾
ᱛᱟᱦᱚᱞᱮ ᱱᱤᱭᱟᱹ ᱜᱷᱟᱹᱲᱤᱡ ᱫᱚ ᱛᱟᱦᱚᱞᱮ ᱱᱤᱭᱟᱹ ᱜᱷᱟᱹᱲᱤᱡ ᱫᱚ ᱛᱟᱦᱚᱞᱮ ᱟᱯᱮ ᱥᱮᱫ ᱚᱱᱠᱟ ᱪᱮᱫ ᱯᱟᱛᱟ ᱦᱩᱭᱩᱜ ᱠᱟᱱᱟ? ᱥᱮ
ᱦᱚᱸᱜᱼᱚᱭ ᱛᱚ ᱱᱚᱜᱼᱚᱭ ᱛᱚ ᱱᱚᱜᱼᱚᱭ ᱥᱨᱟᱵᱚᱱ ᱵᱚᱸᱜᱟ ᱵᱚᱞᱚᱭᱮᱱᱟ ᱦᱟᱸᱜ ᱦᱩᱸ ᱪᱮᱫ ᱠᱚ ᱢᱮᱛᱟᱜᱼᱟ ᱫᱟᱜ ᱫᱩᱞ ᱟᱸᱡᱚᱢ ᱠᱟᱜ ᱵᱮᱱ?
ᱦᱮᱸ ᱟᱸᱡᱚᱢ ᱠᱚᱜᱼᱟ ᱞᱮ ᱥᱤᱵ ᱵᱚᱸᱜᱟ ᱵᱚᱦᱚᱜ ᱨᱮ ᱫᱟᱜ ᱠᱚ ᱫᱩᱞ ᱟᱠᱚ ᱛᱚ᱾ ᱚᱻ ᱟᱨ ᱚᱱᱟ ᱵᱟᱫᱛᱮ ᱱᱚᱜᱼᱚᱭ ᱵᱷᱟᱫᱚᱨ ᱵᱚᱸᱜᱟ ᱵᱚᱞᱚᱜ ᱠᱟᱱᱟ ᱮᱸᱫᱤ ᱯᱟᱛᱟ ᱠᱚ ᱯᱚᱨᱚᱵᱽ ᱠᱚ ᱯᱟᱛᱟ ᱮᱱᱮᱡ ᱠᱚ ᱚᱱᱟ ᱠᱚ ᱵᱟᱭ ᱦᱩᱭᱩᱜᱼᱟ? ᱜᱮᱭᱟ ᱵᱷᱟᱫᱚᱨ ᱵᱚᱸᱜᱟ ᱨᱮᱫᱚ ᱡᱮᱢᱚᱱ ᱢᱟᱨᱟᱝ ᱯᱚᱨᱚᱵᱽ ᱚ ᱦᱮᱸ ᱛᱚ᱾ ᱟᱞᱮ ᱥᱮᱱ ᱫᱚ ᱡᱮᱢᱚᱱ ᱵᱷᱟᱫᱚᱨ ᱵᱚᱸᱜᱟ ᱨᱮ ᱮᱸᱫᱤ ᱯᱟᱛᱟ ᱦᱩᱭᱩᱜᱼᱟ᱾ ᱮᱸᱫᱤ ᱯᱚᱨᱚᱵᱽ ᱟᱸᱡᱚᱢ ᱠᱟᱜ ᱵᱤᱱ ᱮᱸᱫᱤ ᱯᱚᱨᱚᱵᱽ?
ᱵᱟᱞᱤᱧ ᱟᱸᱡᱚᱢ ᱠᱟᱜᱼᱟ᱾ ᱠᱟᱹᱴᱤᱡ ᱛᱟᱦᱚᱞᱮ ᱚᱱᱟᱜᱮ ᱞᱟᱹᱭ ᱞᱟᱹᱭ ᱧᱚᱜ ᱞᱤᱧ ᱵᱮᱱ ᱪᱮᱫ ᱞᱮᱠᱟ?
ᱟᱞᱤᱧ ᱥᱮ ᱩᱱᱟᱜ ᱵᱮᱥ ᱫᱚ ᱵᱟᱝ ᱞᱤᱧ ᱵᱟᱲᱟᱭᱟ᱾ ᱛᱚ ᱢᱮᱱ ᱟᱠᱚ ᱮᱱᱮᱡ-ᱥᱮᱨᱮᱧ ᱢᱟᱱᱮ ᱯᱟᱛᱟ ᱮᱱᱮᱡ ᱠᱚᱠᱚ ᱥᱟᱯᱲᱟᱣ ᱠᱟᱜᱼᱟ ᱛᱚ ᱧᱮᱞ ᱠᱚᱫᱚ ᱵᱟᱝ ᱥᱮᱱ ᱵᱟᱲᱟ ᱦᱩᱭ ᱠᱟᱱᱟ ᱚᱱᱠᱟ ᱫᱚ᱾ ᱦᱮ ᱮᱱ ᱛᱚ᱾ ᱛᱟᱦᱚᱞᱮ ᱫᱟᱬᱟᱱ ᱪᱟᱞᱟᱜ ᱠᱚᱫᱚ ᱵᱤᱱ ᱠᱩᱥᱤᱭᱟᱜ ᱜᱮᱭᱟ᱾ ᱥᱮ ᱵᱟᱝ ᱜᱮ?
ᱦᱮᱸ ᱫᱟᱬᱟᱱ ᱫᱚ ᱚᱱᱮ ᱠᱩᱥᱤᱭᱟᱜ ᱛᱟᱦᱮᱱ ᱜᱮᱭᱟᱞᱤᱧ᱾ ᱫᱟᱬᱟᱱ ᱫᱚ ᱢᱟᱱᱮ ᱟᱹᱰᱤ ᱜᱮ ᱥᱟᱱᱟ ᱞᱤᱧᱟᱹ᱾
ᱚᱻ ᱦᱮᱸᱛᱚ ᱛᱟᱦᱚᱞᱮ ᱟᱯᱮᱥᱮᱫ ᱚᱱᱠᱟ ᱫᱟᱬᱟᱱ ᱡᱟᱭᱜᱟ ᱠᱚ ᱢᱮᱱᱟᱜ ᱟᱠᱟᱜ ᱥᱮ ᱵᱟᱝ ᱜᱮ?
ᱟᱱᱮ ᱥᱩᱨ ᱥᱩᱯᱩᱨ ᱨᱮ ᱢᱮᱱᱟᱜ ᱟᱠᱟᱟᱜ ᱜᱮᱭᱟ ᱡᱮᱢᱚᱱ ᱚᱡᱳᱫᱽᱫᱷᱟ ᱯᱟᱦᱟᱲ ᱢᱮᱱᱟᱜᱼᱟ ᱢᱟᱱᱮ ᱚᱱᱠᱟ ᱵᱩᱨᱩ ᱜᱮ ᱢᱮᱱᱟᱜᱼᱟ ᱵᱮᱥᱤ᱾ ᱪᱮᱫ ᱦᱚ ᱵᱟᱝ ᱛᱚ᱾
ᱚᱻ
ᱤᱧ ᱥᱮᱫ ᱫᱚ ᱚᱱᱠᱟ ᱫᱚ ᱵᱟᱹᱱᱩᱜᱼᱟ᱾
ᱚ ᱦᱮᱸ ᱛᱚ ᱚᱡᱳᱫᱽᱫᱷᱟ, ᱟᱯᱮ ᱟᱯᱮ ᱥᱩᱨ ᱜᱮᱭᱟ ᱚᱡᱳᱫᱽᱫᱷᱟ ᱵᱩᱨᱩ ᱫᱚ? ᱟᱹᱞᱤᱧ ᱦᱚᱸ ᱢᱮᱸᱫ ᱛᱮᱫᱚᱼᱼ ᱢᱮᱫ ᱛᱮᱫᱚ ᱵᱟᱝᱞᱤᱧ ᱧᱮᱞ ᱠᱟᱜᱼᱟ᱾ ᱦᱮᱸ ᱟᱸᱡᱚᱢ ᱫᱚᱞᱤᱧ ᱟᱸᱡᱚᱢ ᱠᱟᱜᱼᱟ ᱛᱚ, ᱢᱮᱫ ᱛᱮᱫᱚ ᱵᱟᱝᱞᱤᱧ ᱧᱮᱞ ᱠᱟᱜᱼᱟ᱾ ᱢᱮᱱᱟᱠᱚ ᱪᱮᱛᱟ ᱚᱡᱳᱫᱽᱫᱷᱟ ᱵᱩᱨᱩ ᱨᱮ ᱫᱤᱛᱼᱼ ᱥᱤᱛᱟᱹ ᱱᱟᱞᱟ ᱠᱚ ᱢᱮᱱᱟᱜ ᱟᱠᱟᱫᱟ ᱥᱟᱶᱛᱮ ᱟᱹᱰᱤ ᱥᱮᱫᱟᱭ ᱥᱮᱫᱟᱭ ᱦᱟᱯᱲᱟᱢᱟᱜ ᱡᱤᱱᱤᱥ ᱚᱱᱟ ᱫᱷᱤᱨᱤ ᱨᱮᱼᱼ ᱠᱷᱚᱫᱟᱭ ᱠᱚᱨᱟ ᱚᱞ ᱠᱚ ᱢᱮᱱᱟᱜ ᱠᱟᱫᱟ ᱚᱱᱟ ᱠᱚᱫᱚ ᱛᱤᱱᱟᱹᱜ ᱥᱟᱹᱨᱤ
ᱥᱟᱹᱨᱤᱜᱮᱭᱟ ᱚᱱᱟ ᱠᱚᱫᱚ ᱟᱹᱞᱤᱧ ᱵᱟᱹᱞᱤᱧ ᱪᱟᱞᱟᱜᱼᱟ᱾ ᱟᱹᱞᱤᱧ ᱵᱟᱞᱤᱧ ᱪᱟᱞᱟᱣ ᱟᱠᱟᱱᱟ ᱠᱤᱱᱛᱩ ᱵᱟᱲᱟᱭᱟᱞᱤᱧ
ᱚ
ᱢᱟᱱᱮ ᱜᱟᱛᱮ ᱠᱚᱠᱚ ᱪᱟᱞᱟᱣ ᱠᱟᱱ ᱜᱮᱭᱟ ᱦᱳᱭᱛᱚ ᱟᱞᱤᱧ ᱥᱚᱢᱚᱭ ᱵᱟᱞᱤᱧ ᱧᱟᱢ ᱟᱠᱟᱫᱟ ᱵᱟᱝ ᱥᱚᱢᱚᱭ ᱦᱩᱭ ᱠᱟᱱ ᱛᱤᱧ ᱟᱫᱚᱧ ᱥᱟᱞᱟᱜ ᱫᱚ ᱯᱷᱳᱱ ᱛᱮ ᱨᱮᱦᱚᱸ ᱵᱤᱱ ᱠᱟᱛᱷᱟᱜ ᱜᱮ ᱦᱳᱭᱳᱜ
ᱦᱮᱸ ᱛᱚ ᱵᱟᱠᱷᱟᱡ ᱢᱮᱱᱟᱠᱚ ᱥᱤᱛᱟᱹ ᱱᱟᱞᱟ ᱢᱮᱱᱟᱜ ᱠᱟᱫᱟ ᱥᱤᱛ ᱡᱮᱛᱟᱼᱼ ᱟᱨᱚ ᱚᱱ ᱢᱮᱱᱟᱠᱚ ᱪᱮᱛᱟ ᱵᱩᱨᱩ ᱪᱮᱛᱟᱱ ᱪᱮᱛᱟᱱ ᱢᱟᱱᱮ ᱵᱩᱨᱩ ᱪᱮᱛᱟᱱ-ᱪᱮᱛᱟᱱ ᱛᱮ ᱜᱟᱹᱰᱤ ᱠᱚ ᱥᱮᱱᱚᱜᱼᱟ ᱥᱮ ᱚᱠᱟᱞᱮᱠᱟ ᱵᱮᱥᱼᱼ
ᱦᱳᱭ ᱪᱟᱞᱟᱜ ᱜᱮᱭᱟ ᱦᱳᱭᱛᱚ ᱡᱟᱦᱟᱸ ᱛᱤᱥ ᱡᱩᱫᱤ ᱥᱚᱢᱚᱭ ᱯᱮ ᱧᱟᱢ ᱠᱷᱟᱱᱡ ᱧᱮᱞ ᱠᱟᱜ ᱵᱮᱱ ᱦᱟᱸᱜ᱾
ᱪᱟᱞᱟᱜ ᱢᱟ ᱦᱩᱭᱩᱜ ᱜᱮᱭᱟ ᱪᱟᱞᱟᱜ ᱨᱮᱱᱟᱜ ᱤᱪᱪᱷᱟᱹ ᱢᱟ ᱢᱮᱱᱟᱜ ᱠᱟᱜ ᱜᱮᱭᱟ, ᱟᱹᱰᱤ ᱫᱤᱱ ᱠᱷᱚᱱ ᱜᱮ ᱢᱮᱱᱠᱷᱟᱱᱼᱼ ᱚᱠᱛᱚ ᱠᱚᱜᱮ ᱵᱟᱭ ᱦᱩᱭᱩᱜ ᱠᱟᱱᱟ ᱱᱤᱛᱚᱜ᱾
ᱦᱩᱸ
ᱦᱩᱸ ᱟᱨᱚ ᱠᱚ ᱢᱮᱱᱟ ᱪᱮᱫᱟ ᱚᱸᱰᱮ ᱵᱟᱨᱭᱟ ᱰᱮᱢ ᱢᱮᱱᱟᱜᱼᱟ ᱪᱮᱛᱟᱱ ᱨᱮ ᱢᱤᱫᱴᱟᱝ ᱰᱮᱢ ᱢᱮᱱᱟᱜ ᱟᱠᱟᱫᱟ ᱞᱟᱛᱟᱨ ᱨᱮ ᱢᱤᱫᱴᱮᱱ ᱰᱮᱢ ᱢᱮᱱᱟᱜ ᱟᱠᱟᱫᱟ᱾
ᱦᱮᱸ ᱰᱮᱢ ᱢᱮᱱᱟᱜ ᱠᱤᱱᱛᱩ ᱧᱩᱛᱩᱢ ᱫᱚ ᱵᱟᱹᱞᱤᱧ ᱢᱮᱱ ᱦᱚᱪᱚ ᱫᱟᱲᱮᱭᱟᱜ ᱠᱟᱱᱟ ᱟᱹᱞᱤᱧᱼᱼ ᱥᱩᱨ ᱨᱮᱱ ᱦᱚᱲ ᱵᱟᱞᱤᱧ ᱪᱟᱞᱟᱣ ᱫᱟᱲᱮ ᱠᱟᱣᱫᱟ ᱢᱟ ᱛᱤᱱᱟᱹᱜ ᱵᱮᱥᱛᱚ ᱞᱤᱧ ᱛᱟᱦᱮᱸ ᱠᱟᱱᱟ᱾ ᱥᱩᱨ ᱨᱮᱱ ᱦᱚᱲ ᱢᱟᱱᱮ ᱱᱟᱥᱮᱱᱟᱜ ᱳᱭᱼᱼ ᱫᱩ ᱛᱤᱱ ᱠᱤᱞᱳᱢᱤᱴᱟᱨ ᱪᱟᱞᱟᱜ ᱦᱩᱭᱩᱜᱼᱟ ᱵᱟᱹᱞᱤᱧ ᱪᱟᱞᱟᱣ ᱫᱟᱲᱮᱭᱟ ᱠᱟᱫᱟ
ᱦᱮᱸ ᱮᱱᱛᱮ ᱤᱝᱠᱟᱹ ᱜᱮ ᱱᱤᱛᱚᱜ ᱫᱚ ᱠᱟᱹᱢᱤ ᱠᱚ ᱡᱟᱹᱥᱛᱤ ᱤᱫᱤᱜ ᱠᱟᱱᱟ ᱛᱚ ᱛᱤᱱᱟᱹᱜ ᱢᱟᱱᱮ ᱛᱤᱱᱟᱹᱜ ᱫᱤᱱᱟᱹᱢ ᱫᱤᱱ
ᱦᱚᱸ
ᱛᱷᱟᱞᱮ ᱯᱟᱲᱦᱟᱜ ᱠᱩᱫᱚ ᱛᱤᱱᱟᱹᱜ ᱡᱷᱟᱹᱞ ᱵᱮᱱ ᱯᱟᱲᱦᱟᱣ ᱠᱟᱫᱟ?
ᱦᱳᱭ ᱮᱛᱚᱦᱚᱵ ᱦᱩᱭᱩᱜ ᱠᱟᱱᱟ ᱱᱚᱜ-ᱚᱭ ᱦᱤᱛᱳᱜ ᱢᱮᱱ ᱜᱟᱱᱚᱜ-ᱟ ᱾ ᱠᱚᱞᱮᱡᱽ ᱨᱮ ᱞᱤᱧ ᱚᱞᱚᱜ ᱠᱟᱱᱟ ᱦᱤᱛᱚᱜ ᱫᱚ ᱦᱟᱸᱜ ᱾
ᱚᱱᱟ ᱯᱷᱟᱥᱴ ᱰᱤᱭᱟᱨ ᱥᱮ ᱥᱮᱠᱮᱱᱰ ᱰᱤᱭᱟᱨ
ᱱᱮᱜᱮ ᱜᱮ ᱮᱛᱚᱦᱚᱵ ᱦᱳᱭ ᱠᱟᱱᱟ᱾
ᱦᱩᱸᱻ
ᱟᱪᱪᱷᱟ ᱢᱮᱱᱟ ᱠᱚ ᱟᱵᱤᱱ ᱫᱚ ᱟᱡᱚᱫᱤᱭᱟᱹ ᱵᱩᱨᱩ ᱨᱮᱱ ᱥᱩᱨ ᱟᱡᱳᱫᱷᱟ ᱵᱩᱨᱩ ᱨᱮᱱ ᱥᱩᱨ ᱨᱮᱱ ᱠᱟᱱᱟᱵᱤᱱ ᱛᱟᱦᱚᱞᱮ ᱚᱡᱳᱫᱷᱟ ᱵᱩᱨᱩ ᱨᱮ ᱚᱱᱠᱟ ᱡᱤᱵᱼᱼ ᱡᱤᱭᱟᱹᱞᱤ ᱠᱚ ᱵᱟᱹᱱᱩᱜ ᱟᱠᱟᱫ ᱠᱚᱣᱟ?
ᱵᱟᱹᱱᱩᱜ-ᱟ ᱡᱤᱵᱽ-ᱡᱤᱭᱟᱹ ᱠᱚᱣᱟᱜ ᱟᱡ ᱞᱟᱦᱟ ᱛᱮ ᱠᱚ ᱛᱟᱦᱮᱸ ᱠᱟᱱᱟ ᱢᱟᱲᱟᱝ ᱠᱚ ᱛᱟᱦᱮᱸ ᱠᱟᱱᱟ ᱮᱠᱷᱚᱱ ᱫᱚ ᱵᱟᱝ ᱠᱚ ᱧᱮᱞ ᱧᱟᱢᱚᱜ ᱛᱟᱦᱮᱸ ᱱᱟ ᱾
ᱥᱮᱸᱫᱽᱨᱟ ᱠᱚ ᱥᱮᱱᱚᱜ ᱠᱟᱱ ᱛᱟᱦᱮᱸᱱ ᱫᱚ ᱚᱡᱳᱫᱽᱫᱷᱟ ᱵᱩᱨᱩ᱾
ᱦᱳᱭ ᱪᱟᱞᱟᱜ ᱠᱟᱱ ᱛᱟᱦᱮᱱ ᱜᱮᱭᱟ ᱠᱚ ᱛᱚ ᱮᱠᱷᱚᱱ ᱫᱚ ᱩᱱᱟᱹᱜ ᱾ ᱩᱱᱟᱹᱜ ᱯᱚᱨᱤᱢᱟᱱ ᱫᱚ ᱢᱟᱱᱮ ᱧᱮᱞ ᱧᱟᱢ-ᱟ ᱢᱤᱫ ᱵᱟᱨᱭᱟ ᱠᱚ ᱧᱮᱞᱚᱜ-ᱟ ᱦᱳᱭᱛᱳ ᱟᱫᱚ ᱧᱮᱞ ᱧᱟᱢ ᱠᱷᱟᱱ ᱧᱮᱞ ᱧᱟᱢ ᱵᱟᱠᱷᱟᱱ ᱫᱚ ᱵᱟᱝ ᱢᱟᱱᱮ ᱵᱤᱥᱤ ᱯᱚᱨᱤᱢᱟᱱ ᱫᱚ ᱵᱟᱹᱱᱩᱜ ᱠᱟᱜ ᱠᱚᱣᱟ ᱢᱟᱱᱮ ᱡᱟᱦᱟᱸᱱ ᱡᱤᱵᱽ-ᱡᱤᱭᱟᱹᱞᱤ ᱠᱩ
ᱦᱩᱸ ᱦᱩᱸ ᱵᱟᱠᱷᱟᱡ ᱥᱮᱫᱟᱭ ᱫᱚ ᱪᱮᱛᱟ ᱵᱟᱹᱲᱛᱤ ᱟᱹᱰᱤ ᱡᱟᱹᱥᱛᱤ ᱠᱚ ᱛᱟᱦᱮᱸᱜ ᱠᱟᱱᱟ ᱥᱮ ᱪᱮᱜ
ᱦᱳᱭ ᱦᱳᱭ ᱯᱟᱹᱦᱤᱞ ᱡᱩᱜᱽ ᱨᱮ ᱫᱚ ᱠᱚ ᱛᱟᱦᱮᱸ ᱠᱟᱱ ᱜᱮᱭᱟ ᱾
ᱦᱮᱸ ᱟᱫᱚ ᱱᱤᱛᱚᱜ ᱫᱚ ᱫᱤᱱᱟᱹᱢ ᱫᱤᱱ ᱢᱟᱱᱮ ᱡᱷᱚᱛᱚ ᱡᱤᱭᱟᱹᱞᱤ ᱠᱚ ᱜᱮᱠᱚ ᱟᱫ ᱪᱟᱵᱟᱜ ᱠᱟᱱᱟ᱾ ᱟᱨ ᱢᱟᱱᱮ ᱜᱚᱡ ᱟᱵᱚ ᱢᱟᱹᱱᱢᱤ ᱦᱚᱵᱚᱱ ᱜᱚᱡ ᱮᱫ ᱠᱚᱣᱟ ᱥᱮ ᱢᱟᱱᱮ ᱩᱱᱠᱩ ᱦᱚᱸ ᱟᱠᱚᱣᱟᱜ ᱡᱟᱭᱜᱟ ᱨᱮ ᱵᱟᱝᱵᱚᱱ ᱛᱟᱦᱮᱸ ᱦᱚᱪᱚ ᱠᱟᱱᱟ ᱟᱫᱚ ᱱᱤᱛᱚᱜ ᱫᱚ ᱧᱮᱞᱚᱜ ᱠᱟᱱᱟ ᱵᱤᱨ-ᱵᱩᱨᱩ ᱠᱚᱨᱮ ᱡᱩᱫᱤ ᱫᱟᱨᱮ ᱠᱚ ᱡᱩᱫᱤᱢ ᱢᱟᱸᱜᱟ ᱛᱟᱦᱞᱮ ᱩᱱᱠᱩ ᱫᱚ ᱚᱠᱟ ᱨᱮᱠᱚ ᱛᱟᱦᱮᱸ ᱱᱟ᱾ ᱟᱨ ᱟᱛᱳ ᱥᱮᱜ ᱜᱮᱠᱩ ᱦᱤᱡᱩᱜ-ᱟ ᱟᱨ ᱟᱛᱳ ᱥᱮᱜ ᱦᱮᱡ ᱢᱟᱱᱮ ᱛᱚ ᱟᱵᱚ ᱵᱚᱱ ᱜᱚᱡ ᱮᱫ ᱠᱚᱣᱟ ᱢᱟᱱᱮ ᱛᱟᱦᱮᱸ ᱜᱮ ᱵᱟᱵᱚᱱ ᱛᱟᱦᱮᱸ ᱪᱚ ᱣᱟᱠᱩ ᱤᱝᱠᱟᱹ ᱞᱮᱠᱟ ᱛᱮ ᱟᱹᱰᱤ ᱩᱥᱛᱟᱹᱨ ᱡᱤᱵᱽ-ᱡᱤᱭᱟᱹᱞᱤ ᱠᱚᱜᱮ ᱱᱤᱛᱚᱜ ᱠᱚ ᱟᱫ ᱪᱟᱵᱟᱜ ᱠᱟᱱᱟ ᱫᱤᱱ ᱫᱤᱱ ᱛᱮ
ᱟᱫᱚᱜ ᱠᱟᱱ ᱜᱮᱭᱟ ᱠᱚ ᱛᱚ, ᱵᱟᱠᱷᱟᱡ ᱟᱞᱮ ᱵᱩᱨᱩ ᱨᱮ ᱪᱷᱤᱠ ᱡᱷᱤᱠ ᱵᱤᱱ ᱵᱟᱲᱟᱭᱟ ᱡᱷᱤᱠ?
ᱦᱮᱸ ᱟᱸᱡᱚᱢ
ᱦᱳᱭ ᱩᱱᱠᱩ ᱦᱩᱠᱩ ᱛᱟᱦᱮᱸ ᱠᱟᱱᱟ ᱾ ᱢᱟᱱᱮ ᱯᱟᱹᱦᱤᱞ ᱮᱠᱷᱚᱱ ᱫᱚ ᱦᱳᱭᱛᱚ ᱵᱟᱝ ᱠᱚ ᱧᱮᱞᱚᱜ ᱨᱮᱦᱚᱸ, ᱢᱟᱲᱟᱝ ᱠᱚ ᱛᱟᱦᱮᱸ ᱠᱟᱱᱟ ᱾ ᱵᱟᱵᱟ ᱛᱟᱠᱩ ᱵᱤᱫᱟᱹᱞ ᱠᱚ ᱜᱚᱡ ᱵᱟᱲᱟᱣ ᱠᱟᱜ ᱠᱚᱣᱟ᱾
ᱚ, ᱦᱮᱸ ᱾ ᱛᱟᱞᱦᱮ ᱚᱱᱟ ᱟᱯᱮ ᱥᱮᱱ ᱫᱚ ᱢᱟᱨᱟᱜ ᱠᱚᱫᱚ ᱢᱮᱱᱟᱜ ᱠᱟᱜ ᱠᱚᱣᱟ ᱥᱮ ᱢᱟᱨᱟᱜ ᱠᱚ ᱠᱩᱞᱟᱹᱭ ᱠᱚ
ᱢᱟᱨᱟᱫ ᱫᱚ ᱵᱟᱹᱱᱩᱜ ᱠᱟᱜ ᱠᱚᱣᱟ ᱠᱩᱞᱟᱹᱭ ᱠᱚᱫᱚ ᱦᱳᱭᱛᱳ ᱢᱮᱱᱟᱜ-ᱟ ᱢᱟᱨᱟᱜ ᱫᱚ ᱵᱟᱹᱞᱤᱧ ᱧᱮᱞ ᱵᱟᱲᱟ ᱦᱟ ᱟᱨ ᱥᱩᱨ ᱠᱚᱨᱮ
ᱚᱻ, ᱦᱮᱸ ᱛᱚ᱾ ᱟᱫᱚ ᱪᱮᱫ, ᱦᱮᱸ ᱢᱟᱨᱟᱜ ᱫᱚ ᱢᱮᱱᱟᱜ ᱠᱟᱜ ᱠᱚᱣᱟ ᱢᱚ ᱢᱚᱴᱟᱢᱚᱴᱤ ᱚᱱᱠᱟ, ᱚᱝᱠᱟ ᱵᱤᱨ ᱢᱟᱨᱟᱜ ᱟᱞᱮ ᱥᱮᱱ ᱫᱚ ᱵᱤᱨ ᱫᱚ ᱵᱟᱹᱱᱩᱜᱼᱟ ᱛᱚ, ᱟᱞᱮ ᱥᱮᱱ ᱫᱚ ᱚᱱᱮ ᱡᱟᱦᱟᱸᱭ ᱠᱚ ᱢᱟᱱᱮ ᱠᱤᱨᱤᱧ ᱠᱮᱭᱟᱜ ᱠᱚᱣᱟ ᱠᱚ, ᱚᱱᱠᱟ ᱪᱟᱥᱵᱟᱥ ᱫᱚ ᱚᱱᱠᱟ ᱢᱮᱱᱟᱜ ᱟᱠᱟᱫ ᱠᱚᱣᱟ ᱢᱤᱫᱴᱮᱱ ᱵᱟᱨᱭᱟ, ᱟᱹᱥᱩᱞ ᱠᱟᱜ ᱠᱚᱣᱟ ᱠᱚ᱾
ᱦᱩᱸ᱾
ᱱᱤᱝᱠᱟᱹ ᱞᱮᱠᱟ ᱛᱮᱫᱚ ᱵᱟᱹᱱᱩᱜ ᱠᱟᱜ ᱠᱚᱣᱟ᱾
ᱡᱟᱦᱟᱸᱱ ᱡᱤᱱᱤᱥ ᱜᱮ ᱮᱠᱷᱚᱱ ᱫᱚ ᱵᱮᱥᱤ ᱯᱚᱨᱤᱢᱟᱱ ᱫᱚ ᱵᱟᱹᱱᱩᱜ ᱠᱟᱜ ᱠᱚᱣᱟ, ᱠᱚᱢ ᱪᱟᱞᱟᱜ ᱠᱟᱱᱟ ᱢᱟᱹᱱᱢᱤ ᱠᱚ ᱵᱟᱹᱲ ᱛᱤᱜ ᱠᱟᱱᱟ, ᱩᱱ ᱠᱩ ᱡᱤᱵᱽᱼᱡᱤᱭᱟᱹᱞᱤ ᱠᱚ ᱠᱚ ᱢᱚᱜ ᱠᱟᱱᱟ᱾